ᱡᱚᱦᱟᱨ ᱜᱮ ᱦᱮᱞᱳ
ᱦᱮᱞᱳ ᱡᱚᱦᱟᱨ ᱜᱮ
ᱦᱮᱸ ᱦᱮᱸ ᱡᱚᱦᱟᱨ ᱜᱮ ᱤᱧᱟᱹᱜ ᱠᱟᱛᱷᱟ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ
ᱦᱮᱸ ᱟᱹᱵᱤᱱᱟᱜ ᱠᱟᱛᱷᱟ ᱟᱸᱡᱚᱢᱚᱜ ᱠᱟᱱ ᱜᱮᱭᱟ
ᱠᱞᱤᱭᱟᱨ ᱵᱮᱱ ᱟᱸᱡᱚᱢᱮᱫᱼᱟ ᱛᱚ
ᱦᱮᱸ ᱠᱞᱤᱭᱟᱨ ᱞᱤᱧ ᱟᱸᱡᱚᱢᱮᱫᱼᱟ ᱟᱪᱪᱷᱟ ᱛᱟᱦᱞᱮ ᱚᱠᱟᱞᱮᱠᱟ ᱢᱮᱱᱟᱜ ᱵᱮᱱᱟ
ᱦᱳᱭ ᱱᱤᱛᱚᱜ ᱫᱚ ᱵᱮᱥ ᱜᱮᱮ ᱟᱵᱮᱱ ᱜᱮ ᱪᱮᱫ ᱞᱮᱠᱟ ᱟᱨ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ
ᱚᱲᱟᱜ ᱦᱚᱲ ᱫᱚ ᱱᱟᱯᱟᱭ ᱜᱮ ᱢᱮᱱᱟᱜ ᱠᱚᱣᱟ ᱛᱟᱦᱚᱞᱮ ᱪᱮᱫ ᱵᱤᱱ ᱪᱤᱠᱟᱭᱮᱫᱟ ᱮᱠᱷᱚᱱ
ᱪᱮᱫ ᱦᱚᱸ ᱵᱟᱝᱜᱮ ᱚᱞᱚᱜ ᱯᱟᱲᱦᱟᱜ ᱥᱟᱶ ᱥᱟᱶᱛᱮ ᱚᱲᱟᱜ ᱠᱚᱨᱮᱱᱟᱜ ᱠᱟᱹᱢᱤ ᱠᱚᱜᱮ ᱟᱨ ᱨᱟᱵᱤᱱᱫᱚ
ᱟᱨ ᱚᱱᱠᱟᱜ ᱜᱮ ᱚᱞᱚᱜ ᱯᱟᱲᱦᱟᱣ ᱥᱟᱶ ᱥᱟᱶᱛᱮ ᱚᱱᱟ ᱯᱚᱠᱮᱴ ᱢᱟᱹᱱᱤ ᱞᱟᱹᱜᱤᱫ ᱚᱱᱟ ᱯᱟᱨ ᱴᱟᱭᱤᱢ ᱱᱚᱣᱟ ᱠᱟᱹᱢᱤ ᱦᱩᱭᱩᱜ ᱠᱟᱱᱟ ᱟᱨ ᱚᱲᱟᱜ ᱨᱮᱱ ᱠᱟᱹᱢᱤ ᱦᱚᱨᱟ ᱜᱮ ᱠᱚᱨᱟᱣ ᱦᱩᱭᱩᱜ ᱠᱟᱱᱟ
ᱦᱳᱭ ᱚᱱᱟ ᱢᱟ ᱡᱚᱛᱚ ᱦᱚᱲ ᱜᱮ ᱪᱮᱫᱟᱜ ᱥᱮ ᱦᱳᱭ ᱚᱞᱚᱜ ᱯᱟᱲᱦᱟᱜ ᱥᱟᱶ ᱥᱟᱶ ᱡᱩᱫᱤ ᱯᱟᱨ ᱴᱟᱭᱤᱢ ᱡᱟᱦᱟᱱᱟᱜ ᱵᱚᱱ ᱠᱟᱹᱢᱤᱭᱮᱜᱼᱟ ᱮᱱᱠᱷᱟᱱ ᱱᱟᱦᱟᱜ ᱚᱱᱟ ᱫᱚ ᱪᱟᱸᱫᱳ ᱵᱟᱭ ᱯᱩᱨᱟᱹᱣ ᱞᱮᱱᱠᱷᱟᱱ ᱯᱚᱭᱟ ᱵᱟᱝ ᱠᱚ ᱮᱢᱟ ᱵᱚᱱᱟ ᱦᱳᱭᱥ ᱟᱨ ᱱᱚᱣᱟ ᱫᱚ ᱢᱤᱫᱴᱮᱡ ᱦᱩᱭᱩᱜ ᱠᱟᱱᱟ ᱡᱮ ᱟᱞᱜᱟᱛᱮ ᱟᱵᱚ ᱯᱚᱭᱥᱟ ᱵᱚᱱ ᱠᱟᱢᱟᱣᱮᱫ ᱠᱟᱱᱟ ᱥᱮᱞᱤᱧ ᱞᱟᱹᱭ
ᱦᱮᱸ ᱨᱳᱡᱽᱜᱟᱨ ᱛᱟᱵᱚᱱ
ᱦᱮᱸ ᱳᱭ ᱨᱳᱡᱽᱜᱟᱨ ᱦᱩᱭᱩᱜ ᱠᱟᱱ ᱛᱟᱵᱳᱱᱟ ᱟᱨ ᱞᱤᱧ ᱞᱟᱹᱭᱟ ᱠᱤ ᱵᱚᱞᱮ ᱩᱱᱟᱹᱜ ᱱᱚᱭᱟ ᱨᱮ ᱚᱱᱠᱟ ᱠᱷᱟᱴᱟᱣ ᱦᱚᱸ ᱵᱟᱝ ᱦᱩᱭᱩᱜ ᱠᱟᱱ ᱛᱟᱵᱚᱱᱟ ᱦᱮᱸ ᱥᱮ
ᱢᱸᱻ
ᱟᱫᱚ ᱚᱞᱚᱜ ᱯᱟᱲᱦᱟᱜ ᱥᱟᱶ ᱥᱟᱶᱛᱮ ᱡᱩᱫᱤ ᱦᱳᱭ ᱚᱞᱚᱜ ᱯᱟᱲᱦᱟᱜ ᱥᱟᱶ ᱥᱟᱶᱛᱮ ᱡᱩᱫᱤ ᱡᱟᱦᱟᱸᱭ ᱱᱚᱣᱟ ᱮᱯ ᱦᱟᱹᱵᱤᱡ ᱠᱚ ᱥᱮᱴᱮᱨ ᱟᱠᱟᱱᱟ ᱮᱱᱠᱷᱟᱱ ᱩᱱᱠᱩ ᱫᱚ ᱵᱷᱟᱹᱜᱤ ᱜᱮᱠᱚ ᱟᱹᱠᱤᱞ ᱠᱟᱱᱟ ᱟᱨ ᱡᱟᱦᱟᱸᱭ ᱱᱟᱦᱟᱜ ᱱᱚᱣᱟ ᱮᱯ ᱠᱚ ᱵᱟᱝᱵᱚᱱ ᱛᱤᱭᱳᱜ ᱠᱟᱫᱟ ᱩᱱᱠᱩ ᱫᱚ ᱦᱳᱭᱛᱳ ᱯᱷᱟᱞᱛᱩ ᱣᱟᱞᱟ ᱮᱯ ᱨᱮᱜᱮ ᱱᱟᱦᱟᱜ ᱠᱚ ᱴᱟᱭᱤᱢ ᱠᱚ ᱚᱳᱭᱮᱥᱴ ᱮᱜ ᱠᱟᱱᱟ ᱡᱮᱢᱚᱱᱤᱧ ᱞᱟᱹᱭᱟ ᱟᱭᱢᱟ ᱞᱮᱠᱟᱱᱟᱜ ᱮᱯᱥ ᱢᱮᱱᱟᱜᱼᱟ ᱡᱟᱦᱟᱸ ᱫᱚ ᱜᱮᱢᱤᱝ ᱵᱟᱞᱟ ᱦᱩᱭᱱᱟ
ᱦᱮᱸ ᱜᱮᱢᱤᱝ ᱵᱟᱞᱟ ᱮᱯ ᱠᱚ ᱢᱮᱱᱟᱜ ᱟᱠᱟᱜ ᱜᱮᱭᱟ ᱦᱩᱸ ᱦᱩᱸ ᱦᱸ ᱴᱷᱤᱠ ᱟᱪᱪᱷᱟ ᱛᱟᱦᱚᱞᱮ ᱥᱮ ᱦᱮᱸ ᱟᱪᱪᱷᱟ ᱛᱟᱦᱚᱞᱮ ᱟᱢ ᱟᱢ ᱠᱤ ᱼᱼ ᱢᱟᱱᱮ ᱟᱹᱵᱤᱱ ᱠᱤ ᱚᱱᱟ ᱢᱟᱱᱮ ᱵᱤᱻᱮ ᱢᱟᱱᱮ ᱪᱮᱫ ᱤᱧ ᱞᱟᱹᱭᱟ ᱡᱮ ᱯᱮ ᱯᱩᱱ ᱢᱟᱱᱮ ᱡᱟᱦᱟᱸ ᱴᱮᱠᱱᱳᱞᱚᱡᱤ ᱫᱤᱠ ᱛᱮᱜᱮᱵᱤᱱ ᱯᱟᱲᱦᱟᱜ ᱠᱟᱱᱟ ᱥᱮ ᱚᱱᱟ ᱮᱠᱷᱮᱱ ᱥᱩᱢᱩᱝ ᱡᱟᱦᱟᱸ ᱜᱨᱮᱡᱩᱭᱮᱥᱚᱱ ᱵᱚᱱ ᱞᱟᱹᱭᱟ ᱦᱮᱸ ᱢᱟᱱᱮ ᱟᱨᱴᱥ
ᱟᱹᱞᱤᱧ ᱫᱚ ᱟᱹᱞᱤᱧ ᱫᱚ ᱵᱟᱞᱤᱧ ᱞᱟᱹᱭᱟ ᱟᱯᱱᱟᱨᱟᱜ ᱛᱚ ᱯᱟᱨᱥᱚᱱᱟᱞ ᱱᱚᱶᱟ ᱨᱮ ᱠᱩᱞᱤ ᱜᱟᱱᱚᱜ ᱜᱮᱛᱮ ᱚᱞᱚᱜ ᱯᱟᱲᱦᱟᱜ ᱱᱤᱭᱟᱹ ᱫᱚ ᱯᱟᱪᱮᱡ ᱰᱤᱥᱠᱟᱥ ᱦᱩᱭ ᱫᱟᱲᱮᱭ ᱜᱮᱭᱟ ᱦᱟᱝ ᱥᱮ
ᱦᱮᱸ ᱚᱞᱚᱜ ᱯᱟᱲᱦᱟᱣ ᱫᱤᱠ ᱴᱷᱤᱠ ᱜᱮᱧ ᱞᱟᱹᱭᱮᱫᱼᱟ
ᱦᱳᱭ ᱟᱹᱞᱤᱧᱟᱜ ᱫᱚ ᱥᱟᱭᱮᱱᱥ ᱠᱟᱱᱟ
ᱟᱪᱪᱷᱟ ᱟᱪᱪᱷᱟ ᱥᱟᱭᱮᱱᱥ ᱯᱟᱦᱟᱴᱟ ᱥᱮᱛ
ᱦᱳᱭ ᱟᱨ ᱢᱟᱱᱮ ᱠᱚᱢᱯᱤᱭᱩᱴᱟᱨ ᱛᱮ ᱰᱤᱯᱞᱳᱢᱟ ᱦᱚᱳᱞᱤᱝᱧ ᱰᱤᱯᱞᱳᱢᱟ ᱟᱠᱟᱫᱟ
ᱦᱩᱸ ᱦᱩᱸ
ᱟᱨ ᱞᱤᱧ ᱞᱟᱹᱭᱟ ᱠᱷᱟᱡ ᱫᱚ ᱠᱚᱢᱯᱤᱭᱩᱴᱟᱨ ᱴᱤᱪᱤᱝ ᱞᱟᱭᱤᱱ ᱨᱮᱦᱚᱸ ᱢᱮᱱᱟᱜ ᱞᱤᱧᱟᱹ
ᱟᱪᱪᱷᱟ ᱟᱪᱪᱷᱟ ᱟᱹᱰᱤ ᱱᱟᱯᱟᱭ
ᱟᱫᱚ ᱦᱳᱭ ᱟᱫᱚᱞᱤᱧ ᱞᱟᱹᱭᱟ ᱠᱤ ᱟᱵᱚ ᱪᱮᱫ ᱞᱮᱠᱟ ᱵᱚᱱ ᱢᱟᱲᱟᱝ ᱪᱟᱞᱟᱜ ᱠᱟᱱᱟ ᱚᱱᱠᱟ ᱡᱮᱢᱚᱱ ᱟᱨᱳ ᱜᱤᱫᱽᱨᱟᱹ ᱛᱤᱱᱟᱹᱜ ᱢᱮᱱᱟᱜ ᱠᱚᱣᱟ ᱩᱱᱠᱩ ᱡᱮᱢᱚᱱ ᱮᱴᱟᱜ ᱡᱤᱱᱤᱥ ᱨᱮ ᱟᱠᱚᱣᱟᱜ ᱥᱚᱢᱚᱭ ᱵᱟᱝᱠᱚ ᱵᱮᱨᱵᱟᱫᱟ ᱦᱳᱭ ᱥᱮ
ᱦᱩᱸ ᱦᱩᱸ
ᱪᱮᱫᱟᱜ ᱥᱮ ᱟᱭᱢᱟ ᱞᱮᱠᱟᱱ ᱜᱤᱫᱽᱨᱟᱹ ᱢᱮᱱᱟᱜ ᱵᱚᱱᱟ ᱠᱤ ᱮᱱᱰᱨᱚᱭᱮᱰ ᱯᱷᱳᱱ ᱫᱚ ᱱᱮᱛᱟᱨ ᱟᱹᱰᱤ ᱠᱟᱹᱴᱤᱝ ᱠᱟᱹᱴᱤᱡ ᱠᱷᱚᱡᱽ ᱚᱸᱰᱤ ᱦᱩᱰᱤᱧ ᱠᱷᱚᱱ ᱠᱚ ᱧᱟᱢᱮᱫ
ᱦᱮᱸ ᱟᱹᱰᱤ ᱦᱩᱰᱤᱧ ᱠᱷᱚᱱ ᱜᱤᱧ ᱧᱟᱢᱮᱫ ᱠᱚᱣᱟ
ᱦᱳᱭ ᱥᱮ ᱪᱮᱫᱟᱜ ᱥᱮ ᱟᱭᱢᱟ ᱟᱭᱢᱟ ᱞᱮᱠᱟᱱ ᱱᱟᱪᱟᱨ ᱦᱚᱲ ᱢᱮᱱᱟᱜ ᱵᱱᱟ ᱢᱮᱱᱠᱷᱟᱱ ᱱᱟᱦᱟᱜ ᱠᱚᱥᱴᱚ ᱢᱟᱥᱴᱚ ᱠᱟᱛᱮ ᱟᱼᱼ ᱟᱯᱱᱟᱨ ᱨᱮᱱ ᱜᱤᱫᱽᱨᱟᱹ ᱯᱷᱳᱱ ᱵᱚᱱ ᱮᱢᱟ ᱠᱚ ᱠᱟᱱ ᱜᱮᱭᱟ ᱥᱮᱞᱤᱧ ᱞᱟᱹᱭᱟ ᱡᱟᱦᱟᱸ ᱞᱮᱠᱟᱛᱼᱼ ᱛᱮ ᱜᱚ ᱵᱟᱵᱟ ᱠᱚ ᱠᱤᱨᱤᱧ ᱟᱵᱚᱱ ᱠᱟᱱ ᱜᱮᱭᱟ ᱛᱚ ᱚᱱᱮ ᱚᱱᱟ ᱞᱮᱠᱟᱛᱮ ᱟᱭᱢᱟ ᱜᱤᱫᱽᱨᱟᱹ ᱞᱤᱧ ᱧᱮᱞᱮᱫ ᱠᱚᱣᱟ ᱠᱟᱹᱴᱤᱡ ᱠᱟᱹᱴᱤᱡ ᱜᱤᱫᱽᱨᱟᱹ ᱢᱟᱱᱮ ᱯᱚᱨᱤᱥᱛᱤᱛᱤ ᱛᱚ ᱱᱟᱦᱟᱜ ᱟᱹᱰᱤ ᱠᱷᱟᱨᱟᱯ ᱜᱮᱭᱟ ᱮᱱᱛᱮ ᱨᱮᱦᱚᱸ ᱵᱚᱞᱮ ᱯᱷᱳᱱ ᱠᱚᱫᱚ ᱟᱭᱢᱟ ᱦᱚᱲ ᱴᱷᱮᱱ ᱢᱮᱱᱟᱜ ᱜᱮᱭᱟ ᱟᱫᱚ ᱯᱷᱳᱱ ᱨᱮᱱᱟᱜ ᱢᱤᱥᱤᱭᱩᱡᱽ ᱟᱭᱢᱟ ᱞᱮᱠᱟ ᱦᱩᱭᱩᱜ ᱠᱟᱱᱟ ᱦᱮᱸᱥᱮ
ᱦᱩᱸ ᱦᱩᱸ ᱦᱩᱸ
ᱡᱮᱢᱚᱱ ᱜᱮᱢᱤᱝ ᱨᱮᱱᱟᱜ ᱞᱟᱼᱼ
ᱦᱮᱸ ᱯᱷᱳᱱ ᱨᱮ ᱦᱮᱸ ᱯᱷᱳᱱ ᱨᱮᱱᱟᱜ ᱢᱤᱥᱤᱭᱩᱡ ᱫᱚ ᱦᱩᱭᱩᱜ ᱠᱟᱱ ᱜᱮᱭᱟ ᱠᱤᱱᱛᱩ ᱚᱱᱟ ᱤᱧ ᱢᱮᱱᱟ ᱡᱮ ᱟᱹᱰᱤ ᱱᱟᱯᱼᱼ ᱱᱟᱯᱟᱭ ᱫᱤᱠ ᱦᱚᱸ ᱢᱮᱱᱟᱜ ᱠᱟᱜ ᱜᱮᱭᱟ ᱯᱷᱳᱱ ᱨᱮᱱᱟᱜ ᱡᱩᱫᱤ ᱱᱟᱯᱟᱭ ᱵᱚᱱ ᱵᱮᱵᱚᱦᱟᱨᱟ ᱦᱮᱸᱥᱮ ᱯᱷᱳᱱ ᱨᱮ ᱡᱟᱦᱟᱸ ᱛᱤᱱᱟᱹᱜ ᱢᱟᱱᱮ ᱮᱠᱷᱚᱱ ᱡᱟᱦᱟᱸ ᱚᱱᱟ ᱢᱮᱥᱤᱵ ᱳᱯᱮᱱ ᱚᱱᱞᱟᱭᱤᱱ ᱠᱳᱨᱥᱮᱥ ᱡᱟᱦᱟᱸ ᱛᱤᱱᱟᱹᱜ ᱢᱮᱱᱟᱜ ᱟᱠᱟᱫᱟ ᱦᱮᱸ ᱥᱮ ᱥᱳᱭᱟᱢ ᱨᱮᱱᱟᱜ ᱦᱮᱸ ᱚᱱᱟ ᱵᱚᱱ ᱡᱩᱫᱤᱢ ᱯᱟᱲᱦᱟᱣ ᱞᱮᱠᱷᱟᱱ ᱢᱟᱱᱮ ᱩᱦ ᱚᱲᱟᱜ ᱠᱷᱚᱱᱟᱜ ᱜᱮ ᱩᱦ ᱞᱟᱹᱭ ᱜᱟᱱᱚᱜᱼᱟ ᱡᱮ ᱜᱨᱮᱡᱩᱭᱮᱥᱮᱱ ᱩᱢ ᱢᱟᱥᱴᱟᱨᱥᱼᱼ ᱮ ᱥᱟᱱᱟᱢ ᱜᱟᱱᱚᱜᱼᱟ ᱡᱩᱫᱤ ᱮ ᱚᱱᱞᱟᱭᱤᱱ ᱦᱮᱸ ᱦᱮᱸ ᱮᱠᱷᱚᱱ ᱡᱟᱦᱟᱸᱛᱼᱼ
ᱞᱚᱡᱤ ᱤᱱᱟᱹᱜ ᱡᱟᱹᱥᱛᱤ ᱜᱚᱲᱚᱭ ᱮᱢᱟᱣ ᱟᱠᱟᱫ ᱵᱚᱱᱟ ᱡᱮᱞᱤᱧ ᱞᱟᱹᱭᱟ ᱡᱮᱢᱚᱱ ᱞᱤᱧ ᱞᱟᱹᱭᱟ ᱠᱤ ᱱᱤᱛᱚᱜ ᱡᱟᱦᱱᱟᱜ ᱡᱤᱱᱤᱥ ᱟᱵᱮᱱ ᱵᱟᱝ ᱵᱮᱱ ᱧᱮᱞ ᱟᱠᱟᱫᱟ ᱛᱚ ᱚᱱᱟ ᱱᱟᱦᱟᱜ ᱟᱵᱮᱱ ᱞᱼᱼ ᱨᱮ ᱴᱨᱮᱠ ᱠᱟᱛᱮᱫ ᱵᱮᱱ ᱪᱟᱞᱟᱣ ᱫᱟᱲᱮᱭᱟᱜᱼᱟ ᱯᱷᱟᱥᱴ ᱚᱯᱷᱥᱮᱱ ᱚᱱᱟ ᱦᱩᱭᱱᱟ ᱟᱨ ᱥᱮᱠᱮᱱᱰ ᱫᱚ ᱦᱩᱭᱩᱜ ᱠᱟᱱᱟ ᱡᱮ ᱟᱵᱮᱱ ᱡᱟᱦᱟᱸ ᱡᱤᱱᱤᱥ ᱵᱟᱝ ᱵᱮᱱ ᱵᱩᱡᱷᱟᱹᱣ ᱫᱟᱲᱮᱭᱟᱜ ᱠᱟᱱᱟ ᱛᱚ ᱮᱱᱠᱷᱟᱱ ᱟᱵᱮᱱ ᱢᱤᱫᱴᱮᱡ ᱮᱯ ᱧᱟᱢᱚᱜ ᱠᱟᱱᱟ ᱜᱩᱜᱚᱞ ᱴᱨᱟᱱᱥᱞᱮᱴ ᱠᱟᱛᱮᱫ ᱚᱱᱟ ᱟᱵᱮᱱ ᱠᱳᱭᱵᱤ ᱞᱮᱝᱜᱩᱭᱮᱡ ᱨᱮ ᱴᱨᱟᱱᱥᱞᱮᱴ ᱠᱟᱛᱮᱜ ᱵᱮᱱ ᱵᱩᱡᱷᱟᱹᱣ ᱫᱟᱲᱮᱭᱟᱜ ᱠᱟᱱᱟ ᱱᱚᱣᱟ ᱠᱚᱫᱚ ᱢᱤᱫᱴᱮᱱ ᱦᱩᱭᱩᱜ ᱦᱩᱭᱩᱜᱡᱟᱱᱟ ᱠᱤ ᱥᱚᱴᱤᱠ ᱤᱭᱩᱡᱽ ᱢᱛᱞᱟᱵ ᱠᱤ ᱢᱤᱥᱤᱭᱩᱡᱽ ᱵᱟᱝ ᱦᱩᱭᱩᱜ ᱠᱟᱱ ᱡᱟᱸᱦᱟ ᱠᱤ ᱪᱮᱫᱚᱜ ᱠᱟᱱᱟ ᱦᱳᱭ ᱥᱮ ᱥᱮᱬᱟᱭᱮᱫᱼᱟ ᱵᱚᱱ ᱟᱨ ᱡᱟᱦᱟᱸᱞᱤᱧ ᱞᱟᱹᱭᱟ ᱠᱤ ᱥᱳᱥᱟᱞ ᱢᱤᱰᱤᱭᱟ ᱠ ᱡᱟᱹᱨᱤᱭᱮ ᱟᱭᱢᱟ ᱡᱤᱱᱤᱥ ᱚᱱᱠᱟ ᱢᱮᱱᱟᱜᱼᱟ ᱠᱤ ᱚᱞᱚᱜ ᱯᱟᱲᱦᱟᱜ ᱵᱟᱵᱚᱫ ᱛᱮᱞᱤᱧ ᱞᱟᱹᱭᱼᱼ ᱠᱷᱟᱱ ᱡᱟᱦᱟᱸᱭ ᱱᱤᱛᱚᱜ ᱜᱤᱫᱽᱨᱟᱹ ᱜᱤᱫᱽᱨᱟᱹ ᱢᱚᱬᱮ ᱠᱮᱞᱟᱥ ᱯᱟᱨᱚᱢ ᱠᱟᱛᱮᱫ ᱫᱚ ᱱᱟᱦᱟᱜ ᱴᱤᱭᱩᱥᱚᱱ ᱟᱹᱰᱤ ᱡᱟᱹᱨᱩᱲ ᱠᱟᱱ ᱜᱮᱭᱟ᱾ ᱟᱨᱼᱼ ᱢᱚᱬᱮ ᱠᱮᱞᱟᱥ ᱦᱟᱹᱵᱤᱡ ᱫᱚ, ᱡᱟᱦᱟᱸ ᱛᱮᱜᱮ ᱟᱛᱳ ᱥᱠᱩᱞ ᱠᱚᱨᱮ ᱵᱚᱱ ᱯᱟᱲᱦᱟᱜ ᱠᱟᱱᱟ᱾ ᱢᱮᱱᱠᱷᱟᱱ ᱤᱱᱟᱹ ᱛᱟᱭᱚᱢ ᱫᱚ ᱡᱟᱦᱟᱸ ᱵᱚᱱ ᱞᱮᱵᱮᱫ ᱮᱫᱼᱟᱼᱼ
ᱤᱧ ᱞᱟᱹᱭᱟᱼᱼ ᱦᱮᱸ ᱡᱮ ᱮᱨ ᱡᱟᱦᱟᱸ ᱛᱤᱱᱟᱹᱜ ᱦᱩᱰᱤᱧ ᱦᱩᱰᱤᱧ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱩᱫᱤ ᱵᱷᱟᱜᱮ ᱴᱷᱤᱠ ᱜᱟᱭᱰᱮᱱᱥᱼᱼ ᱚᱲᱟᱜ ᱨᱮ ᱢᱟᱱᱮ ᱜᱚ ᱵᱟᱵᱟ ᱛᱟᱠᱚ ᱠᱷᱚᱱ ᱜᱮᱠᱚ ᱡᱩᱫᱤ ᱠᱚ ᱧᱟᱢ ᱠᱷᱟᱱ ᱛᱟᱦᱚᱞᱮ ᱟᱨᱚᱼᱼ
ᱦᱳᱭ᱾ ᱟᱨᱚ ᱱᱟᱯᱟᱭᱚᱜᱼᱟ, ᱦᱳᱭ ᱦᱳᱭ, ᱟᱫᱚ ᱠᱟᱨᱚᱱ ᱫᱚ ᱦᱩᱭᱩᱜ ᱠᱟᱱᱟ ᱟᱵᱚ ᱥᱟᱱᱛᱟᱲ ᱦᱚᱲ ᱫᱚ ᱟᱭᱢᱟ ᱥᱛᱷᱤᱛᱤ ᱠᱷᱟᱨᱟᱯ ᱜᱮ ᱛᱟᱦᱮᱱ ᱠᱟᱱ ᱛᱟᱵᱚᱱᱟ ᱡᱩᱫᱤ ᱜᱚᱼᱵᱟᱵᱟᱟᱜ ᱜᱮ ᱩᱱᱟᱹᱜ ᱜᱟᱱ ᱟᱹᱠᱤᱞ ᱵᱟᱝᱠᱚ ᱛᱟᱦᱮᱱ ᱠᱟᱱᱟ ᱮᱱᱠᱷᱟᱱ ᱱᱟᱦᱜ ᱜᱤᱫᱽᱨᱟᱹ ᱚᱱᱠᱟ ᱜᱟᱭᱤᱰ ᱞᱟᱭᱤᱱᱥ ᱵᱟᱠᱚ ᱧᱟᱢᱮᱫ ᱠᱟᱱᱟ ᱟᱨ ᱡᱟᱦᱟᱸᱴ ᱮᱴᱟᱜ ᱨᱮᱦ ᱚᱞᱚᱜ ᱯᱟᱲᱦᱟᱜ ᱥᱤᱠᱷᱟᱹᱱᱟ ᱦᱚᱲ ᱢᱮᱱᱟᱜ ᱵᱚᱱᱟ, ᱡᱩᱚᱫᱤ ᱢᱤᱫᱴᱮᱡ ᱯᱚᱨᱤᱵᱟᱨ ᱨᱮ ᱡᱩᱫᱤ ᱢᱤᱫᱴᱮᱡ ᱵᱟᱨᱭᱟ ᱦᱚᱲ ᱚᱞᱚᱜ ᱯᱟᱲᱦᱟᱜ ᱢᱮᱱᱟᱜ ᱠᱤᱱᱟ, ᱮᱱᱠᱷᱟᱱ ᱱᱟᱦᱟᱜ ᱚᱸᱰᱮ ᱱᱤᱟᱹᱛᱤ ᱱᱟᱦᱟᱜ ᱜᱤᱫᱽᱨᱟᱹ ᱜᱟᱭᱤ ᱞᱟᱭᱤᱱᱥ ᱨᱮᱠᱚ ᱛᱟᱦᱮᱱᱟ ᱦᱳᱭ ᱥᱮ,
ᱦᱩᱸ ᱦᱩᱸ
ᱟᱨ ᱰᱤᱥᱤᱯᱞᱤᱱ ᱦᱚᱸ ᱩᱱᱠᱮᱱ ᱠᱤᱱ ᱪᱮᱫᱼᱪᱮᱫᱚᱜᱼᱟ, ᱪᱮᱫᱟᱜ ᱥᱮ ᱩᱱᱠᱤᱱ ᱠᱤᱱ ᱞᱟᱹᱭ ᱟᱠᱚᱣᱟ ᱠᱤ ᱱᱚᱣᱟ ᱫᱚ ᱵᱟᱹᱲᱤᱡ ᱜᱮᱭᱟ ᱱᱚᱣᱟ ᱫᱚ ᱵᱩᱜᱤ ᱜᱮᱭᱟ᱾ ᱱᱚᱣᱟ ᱫᱚ ᱟᱢ ᱞᱟᱹᱜᱤᱫ ᱵᱮᱥ ᱦᱩᱭᱩᱜᱼᱟ ᱦᱳᱭᱥᱮ ᱟᱫᱚ ᱚᱱᱮ ᱚᱱᱠᱟ ᱞᱮᱠᱟᱛᱮᱼᱼ ᱛᱮᱦᱚᱸ, ᱟᱵᱚ ᱟᱹᱰᱤ
ᱦᱮᱸ ᱚᱱᱟ ᱯᱟᱹᱦᱤᱞ ᱜᱩᱨᱩ ᱡᱟᱦᱟᱸ ᱩᱦ ᱯᱟᱹᱦᱤᱞ ᱜᱩᱨᱩ ᱡᱟᱦᱟᱸ ᱵᱚᱱ ᱞᱟᱹᱭᱟ, ᱦᱮᱸ ᱥᱮ, ᱚᱱᱟ ᱜᱚᱼᱵᱟᱵᱟᱟᱜ ᱜᱮ ᱟᱨᱠᱤ ᱯᱟᱹᱦᱤᱞ ᱜᱩᱨᱩ ᱫᱚ᱾ ᱦᱮᱸ ᱢᱟᱱᱮ ᱡᱟᱱᱟᱢ ᱛᱳᱨᱟ ᱡᱟᱦᱟᱸ ᱜᱩᱨᱩ ᱡᱟᱦᱟᱸ ᱟᱸᱻᱟᱹᱠᱤᱞ ᱵᱚᱱ ᱟᱸᱻ ᱧᱟᱢᱟ ᱡᱟᱦᱟᱸ ᱴᱷᱮᱱ ᱠᱷᱚᱱ᱾
ᱡᱟᱦᱟᱸ ᱚᱞᱚᱜ ᱯᱟᱲᱦᱟᱜ ᱛᱮ ᱵᱟᱝ ᱧᱟᱢᱚᱜ ᱠᱟᱱᱟ ᱵᱟᱝ ᱵᱚᱱ ᱦᱟᱹᱨ ᱫᱟᱲᱮᱭᱟᱜ ᱠᱟᱱᱟ ᱚᱱᱟ ᱱᱟᱦᱟᱜ ᱡᱩᱫᱤ ᱠᱟᱹᱴᱤᱡ ᱦᱩᱰᱤᱧ ᱦᱩᱰᱤᱧ ᱠᱷᱚᱱᱟᱜ ᱜᱮ ᱜᱚ ᱵᱟᱵᱟ ᱡᱩᱫᱤ ᱟᱵᱚ ᱠᱚ ᱟᱹᱠᱤᱞ ᱵᱚᱱᱟ ᱛᱚ ᱱᱟᱦᱟᱜ ᱢᱟᱨᱟᱝ ᱥᱤᱠᱷᱟᱹᱣᱱᱟ ᱫᱚ ᱜᱚ ᱵᱟᱵᱟ ᱴᱷᱮᱱ ᱠᱷᱚᱱ ᱜᱮ ᱧᱟᱢᱚᱜ ᱠᱟᱱᱟ
ᱦᱮᱸ ᱴᱷᱤᱠ
ᱦᱳᱭ ᱟᱫᱚ ᱟᱹᱞᱤᱧ ᱞᱤᱧ ᱞᱟᱹᱭᱮᱫ ᱠᱟᱱ ᱛᱟᱦᱮᱱᱟ, ᱡᱮᱢᱚᱱ ᱢᱚᱬᱮ ᱠᱮᱞᱟᱥ ᱦᱟᱹᱵᱤᱡ ᱠᱮ ᱵᱟᱫᱽ ᱠᱷᱚᱱ ᱡᱟᱦᱟᱸ, ᱴᱤᱭᱩᱥᱚᱱ ᱟᱵᱚ ᱡᱟᱹᱨᱩᱲ ᱟᱵᱚᱱ ᱠᱟᱱᱟ ᱜᱤᱫᱽᱨᱟᱹ ᱠᱚ ᱞᱟᱹᱜᱤᱫ ᱥᱮ ᱟᱵᱚ ᱠᱚ ᱞᱟᱹᱜᱤᱫ ᱦᱚᱸ ᱛᱚ ᱚᱱᱟ ᱡᱩᱫᱤ ᱡᱟᱦᱟᱸᱭ ᱚᱲᱟᱜ ᱨᱮ ᱜᱤᱫᱽᱨᱟᱹ ᱴᱷᱮᱱ ᱫᱚ ᱵᱟᱝ ᱚᱲᱟᱜ ᱨᱮ ᱡᱩᱫᱤ ᱮᱱᱰᱨᱚᱭᱮᱰ ᱯᱷᱳᱱ ᱢᱮᱱᱟᱜ ᱟᱠᱟᱫᱟ ᱮᱱᱠᱷᱟᱱ ᱩᱱᱤ ᱜᱤᱫᱽᱨᱟᱹ ᱠᱷᱟᱹᱞᱤ ᱥᱳᱢᱳ ᱨᱮ ᱡᱩᱫᱤ ᱚᱱᱟ ᱯᱷᱳᱱᱮ ᱧᱟᱢᱟ ᱯᱟᱲᱦᱟᱜ ᱞᱟᱹᱜᱤᱫ ᱴᱤᱭᱩᱥᱚᱱ ᱵᱟᱭ ᱦᱟᱛᱟᱣ ᱫᱟᱲᱮᱭᱟᱜ ᱠᱟᱱᱟ ᱚᱱᱟ ᱠᱷᱚᱱ ᱡᱩᱫᱤ ᱯᱷᱨᱤ ᱚᱯᱷ ᱠᱳᱨᱥ ᱡᱩᱫᱤᱭ ᱦᱟᱛᱟᱣᱮᱫ ᱠᱟᱱᱟ ᱮᱱᱠᱷᱟᱱ ᱩᱱᱤ ᱱᱤᱦᱟᱹᱛᱤ ᱵᱚᱦᱩᱛ ᱢᱚᱡᱽ ᱛᱮ ᱯᱟᱲᱦᱟᱣ ᱫᱟᱲᱮᱭᱟᱜᱼᱟ ᱦᱳᱭ ᱥᱮ
ᱦᱮᱸ ᱴᱷᱤᱠ᱾
ᱟᱨ ᱚᱱᱟ ᱠᱷᱚᱡ ᱯᱟᱲᱦᱟᱣ ᱠᱟᱛᱮᱫ ᱜᱮ ᱩᱱᱤ ᱟᱭᱟᱜ ᱢᱮᱴᱨᱤᱠ ᱯᱚᱨᱤᱠᱠᱷᱟ ᱦᱟᱹᱵᱤᱡ ᱫᱚ, ᱢᱚᱸᱡᱽᱛᱮ ᱚᱞ ᱫᱟᱲᱮᱭᱟᱜᱼᱟ ᱟᱭᱢᱟ ᱞᱮᱠᱟᱱ ᱦᱚᱲ ᱢᱮᱱᱟᱜ ᱵᱚᱱᱟ ᱱᱤᱛᱚᱜ ᱯᱷᱤᱥ ᱠᱚ ᱟᱭᱢᱟ ᱵᱟᱹᱲᱛᱤ ᱠᱚ ᱞᱟᱹᱭᱮᱫᱼᱟ ᱦᱮᱸᱥᱮ,
ᱦᱩᱸ ᱦᱩᱸ
ᱛᱚ ᱚᱱᱠᱟ ᱥᱟᱱᱟᱢ ᱦᱚᱲ ᱠᱚ ᱚᱱᱠᱟ ᱵᱟᱝᱵᱚᱱ ᱫᱟᱲᱮᱭᱟᱠᱚ ᱠᱟᱱᱟ ᱜᱤᱫᱽᱨᱟᱹ ᱵᱟᱝ ᱵᱚᱱ ᱚᱞ ᱦᱚᱪᱚᱭᱮᱫ ᱠᱚᱣᱟ ᱟᱫᱚ ᱚᱱᱟ ᱞᱟᱹᱜᱤᱫ ᱡᱮᱢᱚᱱ ᱟᱯᱱᱟᱨᱟᱜ ᱡᱟᱦᱱᱟᱜ ᱞᱤᱧ ᱞᱟᱹᱭᱟ ᱛᱚ ᱟᱹᱞᱤᱧ ᱩᱱ ᱥᱩᱢᱚᱭ ᱨᱮ ᱟᱭᱢᱟ ᱞᱤᱧ ᱩᱥᱴᱼᱼ ᱴᱨᱟᱜᱟᱞ ᱠᱟᱫᱟ ᱡᱮᱞᱤᱧ ᱞᱟᱹᱭᱟ ᱠᱤ ᱥᱳᱢᱚᱭ ᱨᱮ ᱠᱚᱞᱮᱡᱽ ᱨᱮ ᱮᱢᱚᱜ ᱞᱟᱹᱜᱤᱫ ᱯᱷᱤ ᱵᱟᱝ ᱦᱩᱭᱩᱜ ᱠᱟᱱ ᱛᱟᱦᱮᱱᱟ ᱥᱮᱞᱤᱧ ᱞᱟᱹᱭᱟ ᱠᱤ ᱴᱤᱭᱩᱥᱚᱱ ᱠᱚᱨᱮᱱᱟᱜ ᱯᱷᱤ ᱦᱚᱸ ᱥᱚᱢᱚᱭ ᱨᱮ ᱮᱢᱚᱜ ᱞᱟᱹᱜᱤᱫ ᱵᱟᱝ ᱦᱩᱭᱩᱜ ᱠᱟᱱ ᱛᱟᱦᱮᱸᱱᱟ ᱟᱨ ᱡᱩᱫᱤ ᱠᱚᱞᱮᱡᱽ ᱵᱚᱱ ᱞᱮᱵᱮᱫᱮᱜᱼᱟ ᱮᱱᱠᱷᱟᱱ ᱠᱷᱟᱱ ᱜᱚ ᱵᱟᱵᱟ ᱴᱷᱮᱱ ᱥᱟᱱᱟᱢ ᱜᱷᱟᱹᱲᱤᱡ ᱠᱚᱭ ᱦᱚᱸᱚᱛᱚ ᱟᱹᱰᱤ ᱢᱩᱥᱠᱤᱞ ᱵᱩᱡᱷᱟᱹᱜ ᱠᱟᱱᱟ ᱡᱩᱫᱤ ᱪᱟᱹᱠᱨᱤ ᱠᱚ ᱵᱟᱭ ᱛᱟᱦᱮᱸᱱᱟ ᱛᱚ ᱥᱟᱱᱟᱢ ᱜᱷᱟᱹᱲᱤᱡ ᱜᱚ ᱵᱟᱵᱟ ᱴᱷᱮᱱ ᱠᱚᱭ ᱦᱚᱸ ᱴᱷᱤᱠ ᱵᱟᱝ ᱦᱩᱭᱩᱜ ᱠᱟᱱᱟ ᱟᱫᱚ
ᱟᱹᱞᱤᱧᱟᱜ ᱦᱚᱸ ᱴᱷᱤᱠ ᱚᱱᱠᱟᱜᱮ ᱡᱟᱦᱟᱸ ᱞᱮᱠᱟ ᱵᱤᱱ ᱞᱟᱹᱭ ᱠᱮᱜᱼᱟ ᱦᱮᱸᱥᱮ ᱚᱱᱟ ᱢᱟᱱᱮ ᱜᱨᱮᱡᱩᱭᱮᱥᱚᱱ ᱨᱮ ᱞᱮᱵᱮᱫ ᱠᱟᱛᱮ ᱢᱟᱱᱮ ᱠᱚᱭᱨᱮ ᱠᱟᱹᱴᱤᱡ ᱤᱭᱟᱹ ᱵᱩᱡᱩᱜᱟᱹᱜᱼᱟ ᱦᱮᱸ ᱥᱮ ᱚᱱᱠᱟᱜᱮ ᱟᱹᱞᱤᱧᱟᱜ ᱦᱚᱸ ᱦᱩᱭ ᱞᱮᱱᱟ ᱛᱚ ᱟᱹᱞᱤᱧ ᱞᱤᱧ ᱚᱱᱟ ᱚᱱᱮ ᱴᱤᱭᱩᱥᱚᱱ ᱞᱤᱧ ᱯᱟᱲᱦᱟᱣᱮᱫ ᱛᱟᱦᱮᱸᱫ ᱠᱤᱪᱷᱩᱜᱟᱱ ᱚᱱᱟ ᱚᱸᱰᱮ ᱠᱷᱚᱱᱟᱜ ᱠᱟᱹᱣᱰᱤ ᱧᱟᱢᱚᱜ ᱠᱟᱱ ᱛᱟᱦᱮᱸᱫ ᱚᱱᱟ ᱛᱮᱞᱤᱧ ᱯᱟᱲᱦᱟᱣ ᱟᱠᱟᱱᱟ ᱟᱨᱦᱚᱸ ᱦᱮᱸ ᱟᱨ ᱦᱚᱸ ᱚᱱᱟᱛᱮ ᱢᱟᱱᱮ ᱚᱱᱟ ᱥᱟᱶ ᱥᱟᱶᱛᱮ ᱡᱟᱦᱟᱸ ᱛᱤᱱᱟᱹᱜ ᱜᱚᱼᱵᱟᱵᱟ ᱛᱟᱠᱚᱣᱟᱜ ᱜᱚᱲᱚ ᱠᱚ ᱜᱚᱲᱚ ᱞᱤᱧ ᱧᱟᱢ ᱞᱮᱜᱼᱟ ᱚᱱᱟ ᱚᱱᱟᱛᱮ ᱟᱨ
ᱟᱹᱞᱤᱧᱟᱜ ᱟᱹᱞᱤᱧ ᱞᱤᱧ ᱞᱟᱹᱭᱟ ᱛᱚ ᱟᱹᱞᱤᱧᱟᱜ ᱪᱮᱛᱟᱱ ᱨᱮᱫᱚ ᱚᱲᱟᱜ ᱨᱮᱱ ᱦᱚᱲᱟᱜ ᱜᱚ ᱵᱟᱵᱟᱣᱟᱜ ᱫᱚ ᱟᱭᱢᱟ ᱜᱮ ᱥᱟᱯᱳᱴ ᱛᱟᱦᱮᱸ ᱠᱟᱱᱟ ᱵᱚᱞᱮ ᱡᱟᱦᱟᱸ ᱞᱮᱠᱟ ᱠᱟᱛᱮᱜ ᱜᱮ ᱛᱮᱱᱟᱹᱝ ᱠᱟᱹᱣᱰᱤ ᱠᱚ ᱠᱚ ᱡᱩᱴᱟᱹᱣ ᱫᱟᱲᱮᱭᱟᱜ ᱠᱟᱱ ᱛᱟᱦᱮᱱᱟ ᱤᱱᱟᱹᱜ ᱫᱚᱠᱚ ᱠᱚ ᱮᱢᱟᱞᱤᱧ ᱠᱟᱱ ᱛᱟᱦᱮᱱᱟ ᱟᱨ ᱟᱵᱮᱱ ᱪᱮᱫ ᱞᱮᱠᱟ ᱵᱮᱱ ᱞᱟᱹᱭ ᱠᱮᱜᱼᱟ ᱟᱹᱰᱤ ᱵᱮᱥ ᱠᱤ ᱟᱹᱞᱤᱧ ᱦᱚᱸ ᱚᱱᱠᱟᱜᱮ ᱟᱹᱞᱤᱧᱟᱜ ᱯᱟᱲᱦᱟᱣ ᱥᱟᱶ ᱥᱟᱶᱛᱮ ᱴᱤᱭᱩᱥᱚᱱ ᱠᱚᱞᱤᱧ ᱯᱟᱲᱦᱟᱣᱮᱫ ᱠᱚ ᱛᱟᱦᱮᱱᱟ ᱛᱟᱠᱤ ᱚᱱᱟ ᱠᱷᱚᱡ ᱦᱚᱸ ᱢᱟᱱᱮ ᱰᱷᱮᱨ ᱠᱷᱚᱡ ᱵᱟᱝ ᱡᱟᱦᱟᱸ ᱛᱤᱱᱟᱹᱜ ᱜᱮ ᱤᱱᱟᱹ ᱠᱷᱚᱡ ᱜᱮ ᱠᱟᱹᱣᱰᱤ ᱞᱤᱧ ᱟᱨᱡᱟᱣᱮᱫ ᱠᱟᱱ ᱛᱟᱦᱮᱱᱟ ᱚᱱᱮ ᱠᱚ ᱢᱮᱱᱟ ᱦᱳᱭ ᱦᱳᱭ ᱯᱚᱠᱮᱴ ᱢᱟᱹᱱᱤ ᱫᱷᱟᱵᱤᱡ ᱢᱮᱱᱠᱷᱟᱱ ᱛᱤᱱᱟᱹᱜ ᱵᱚᱱ ᱢᱟᱲᱟᱝ ᱪᱟᱞᱟᱜ ᱠᱟᱱᱟ ᱥᱮ ᱛᱤᱱᱟᱹᱝ ᱢᱟᱲᱟᱝ ᱠᱮᱞᱟᱥ ᱵᱚᱱ ᱞᱮᱵᱮᱫ ᱤᱫᱤᱭᱮᱫᱟ ᱩᱱᱟᱹᱜ ᱜᱮ ᱱᱟᱦᱟᱜ ᱜᱚᱱᱚᱝ ᱠᱚ ᱵᱚᱞᱮ ᱡᱟᱹᱥᱛᱤ ᱪᱟᱞᱟᱜ ᱠᱟᱱᱟ ᱠᱟᱱᱟ ᱦᱳᱭᱥᱮ ᱟᱨ ᱠᱚᱞᱮᱡ ᱠᱚᱨᱮ ᱛᱚ ᱵᱟᱝ ᱠᱚ ᱵᱩᱡᱷᱟᱹᱣᱟ ᱠᱤ ᱱᱤᱛᱚᱜ ᱵᱟᱹᱱᱩᱜ ᱠᱟᱹᱣᱰᱤ ᱢᱮᱱᱛᱮ ᱱᱤᱛ ᱵᱟᱹᱧ ᱡᱚᱢᱟ ᱫᱟᱲᱮᱭᱟᱜᱼᱟ ᱚᱱᱠᱟ ᱵᱟᱝ ᱦᱩᱭᱩᱜᱼᱟ ᱟᱫᱚ ᱛᱷᱚᱲᱟ ᱡᱩᱫᱤ ᱟᱵᱚ ᱠᱚᱞᱮᱡᱽ ᱵᱚᱱ ᱞᱮᱵᱮ ᱮᱫ ᱠᱟᱱᱟ ᱮᱱᱠᱷᱟᱱ ᱫᱚ ᱢᱮᱪᱚᱨᱤᱴᱤ ᱫᱚ ᱟᱵᱚᱨᱮ ᱦᱤᱡᱩᱜ ᱠᱟᱱᱟ
ᱦᱩᱸ ᱦᱩᱸ ᱟᱨ ᱚᱱᱮ ᱟᱨ ᱟᱨᱚᱧ ᱞᱟᱹᱭ ᱞᱟᱹᱭᱟ ᱡᱮ ᱦᱮᱸ ᱮᱸ ᱡᱮ ᱤᱥᱠᱩᱞ ᱠᱚᱞᱮᱡᱽ ᱨᱮ ᱢᱟᱱᱮ ᱡᱟᱦᱟᱸ ᱛᱤᱱᱟᱹᱜ ᱥᱠᱚᱞᱟᱨᱥᱤᱯ ᱠᱚ ᱢᱮᱱᱟᱜ ᱠᱟᱫᱟ ᱚᱱᱟ ᱠᱚᱫᱚ ᱵᱟᱲᱟᱭ ᱟᱹᱰᱤ ᱞᱟᱹᱠᱛᱤ ᱠᱟᱱ ᱜᱮᱭᱟ ᱡᱟᱦᱟᱸ ᱛᱤᱱᱟᱹᱜ ᱠᱚᱲᱟ ᱠᱩᱲᱤ ᱜᱤᱫᱽᱨᱟᱹ ᱠᱚ ᱢᱮᱱᱟᱜ ᱠᱚᱣᱟ ᱤᱥᱠᱩᱞ ᱨᱮᱱ ᱦᱮᱸᱥᱮ ᱚᱱᱟ ᱠᱚ ᱢᱟᱱᱮ ᱠᱤᱪᱷᱩ ᱢᱟᱱᱮ ᱢᱮᱥᱟ ᱥᱤᱢᱟᱢ ᱫᱚ ᱢᱟᱱᱮ ᱵᱟᱠᱚ ᱵᱟᱲᱟᱭᱟ ᱡᱮ ᱦᱮᱸ ᱥᱠᱚᱞᱟᱨᱥᱤᱯ ᱦᱚᱸ ᱢᱮᱱᱟᱜ ᱟᱠᱟᱫᱟ ᱥᱠᱚᱞᱟᱨᱥᱤᱯ ᱥᱤᱯ ᱢᱮᱱᱛᱮᱦᱚᱸ ᱢᱟᱱᱮ ᱡᱟᱦᱱᱟᱜ ᱠᱤ ᱢᱮᱱᱟᱜ ᱟᱠᱟᱫᱟ ᱦᱮᱸ ᱟᱨ ᱡᱩᱫᱤ ᱵᱚᱱ ᱦᱮᱸ ᱡᱩᱫᱤ ᱵᱚᱱ ᱵᱟᱲᱟᱭ ᱦᱚᱪᱚ ᱦᱮᱸ ᱞᱟᱹᱭ ᱵᱤᱱ
ᱚᱱᱠᱟᱱ ᱚᱱᱠᱟᱱ ᱤᱥᱴᱩᱰᱮᱱᱴ ᱜᱮᱠᱚ ᱵᱟᱲᱟᱭᱟ ᱥᱠᱚᱞᱟᱨᱥᱤᱯ ᱵᱟᱨᱮᱛᱮ ᱚᱱᱟᱦᱚᱸ ᱡᱮᱢᱚᱱ ᱡᱟᱦᱟᱸᱭ ᱨᱮᱜᱩᱞᱟᱨ ᱨᱮ ᱠᱚᱞᱮᱡᱽ ᱮ ᱪᱟᱞᱟᱜ ᱠᱟᱱᱟ ᱨᱮᱜᱩᱞᱟᱨ ᱦᱟᱸᱜ ᱩᱱᱤ ᱪᱟᱞᱟᱜ ᱟᱭ ᱮᱱᱠᱷᱟᱱ ᱚᱱᱟ ᱡᱤᱱᱤᱥ ᱨᱮᱱᱟᱜ ᱱᱤᱦᱟᱹᱛ ᱵᱟᱰᱟᱭᱟ ᱥᱠᱚᱞᱟᱨᱥᱤᱯ ᱯᱷᱚᱨᱢ ᱯᱷᱤᱞᱟᱯ ᱠᱟᱛᱮ ᱦᱚᱸ ᱵᱟᱝ ᱦᱩᱭᱩᱜ ᱠᱟᱱᱟ ᱚᱱᱟᱨᱮ ᱡᱟᱦᱟᱸ ᱠᱚᱞᱮᱽᱡ ᱠᱷᱚᱡ ᱵᱚᱱᱟ ᱯᱷᱟᱭᱤᱰ ᱧᱟᱢᱚᱜ ᱠᱟᱱᱟ ᱚᱱᱟ ᱠᱟᱛᱮ ᱱᱟᱜ ᱯᱷᱤᱨ ᱚᱱᱞᱟᱭᱤᱱ ᱯᱷᱤᱞᱟᱯ ᱦᱩᱭᱩᱜ ᱠᱟᱱᱟ ᱡᱟᱦᱟᱸᱭ ᱠᱤ ᱩᱱᱟᱹᱜ ᱥᱟᱺᱜᱤᱧ ᱩᱱᱠᱩ ᱜᱤᱫᱽᱨᱟᱹ ᱱᱟᱦᱟᱜ ᱵᱟᱝᱠᱚ ᱫᱟᱹᱲ ᱫᱟᱲᱮᱭᱟᱜ ᱠᱟᱱᱟ ᱩᱸ ᱠᱟ ᱠᱟᱨᱚᱱ ᱫᱚ ᱦᱩᱭᱩᱜ ᱠᱟᱱᱟ ᱯᱚᱨᱛᱷᱚᱢ ᱟᱢ ᱯᱷᱚᱨᱚᱢᱮᱢ ᱯᱷᱤᱞᱟᱯ ᱫᱟᱲᱮᱭᱟᱜᱼᱟ ᱛᱚᱵᱮ ᱛᱚ ᱞᱟᱦᱟ ᱥᱮᱫ ᱮᱢ ᱫᱟᱹᱲᱟ ᱦᱳᱭ ᱥᱮ
ᱦᱩᱸ
ᱟᱫᱚ ᱚᱱᱠᱟ ᱟᱭᱢᱟ ᱜᱤᱫᱽᱨᱟᱹ ᱢᱮᱱᱟᱜ ᱠᱚᱣᱟ ᱠᱚᱞᱮᱡᱽ ᱢᱟᱠᱚ ᱞᱮᱵᱮᱫ ᱮᱫ ᱠᱟᱱ ᱜᱮᱭᱟ ᱡᱟᱦᱟᱸ ᱞᱮᱠᱟᱛᱮ ᱢᱮᱱᱠᱷᱟᱱ ᱩᱱᱟᱹᱜ ᱟᱹᱠᱤᱞ ᱩᱱᱟᱹᱜ ᱵᱩᱫᱽᱫᱷᱤ ᱠᱚ ᱠᱩ ᱵᱟᱝ ᱛᱟᱦᱮᱱ ᱠᱟᱱ ᱛᱟᱠᱚᱣᱟ ᱪᱮᱫᱟᱜ ᱟᱭᱢᱟ ᱞᱮᱠᱟᱱ ᱜᱤᱫᱽᱨᱟᱹ ᱞᱤᱧ ᱧᱮᱞ ᱯᱟᱨᱚᱢ ᱠᱟᱜ ᱠᱚᱣᱟ ᱠᱤ ᱢᱤᱫᱴᱮᱡ ᱯᱷᱚᱨᱚᱢ ᱯᱷᱤᱞᱟᱯ ᱞᱟᱹᱜᱤᱫ ᱮᱴᱟᱜ ᱦᱚᱲ ᱴᱷᱮᱱ ᱜᱚᱲᱚ ᱠᱚ ᱦᱟᱛᱟᱣ ᱛᱟᱦᱮᱱᱟ ᱟᱫᱚ ᱟᱞᱤᱧ ᱫᱚ ᱟᱭᱢᱟ ᱞᱤᱧ ᱠᱟ ᱚᱱᱠᱟ ᱜᱚᱲᱚᱞᱤᱧ ᱮᱢ ᱠᱟᱜ ᱠᱚᱣᱟ ᱯᱷᱚᱨᱚᱢ ᱯᱷᱤᱞᱟᱯ ᱠᱚᱨᱮ ᱟᱫᱚ ᱠᱟᱛᱷᱟ ᱫᱚ ᱦᱩᱭᱩᱜ ᱠᱟᱱᱟ ᱚᱱᱟ ᱠᱚᱨᱮᱱᱟᱜ ᱵᱟᱰᱟᱭ ᱛᱟᱦᱮᱱ ᱡᱟᱨᱩᱲ ᱟᱹᱰᱤ ᱡᱟᱨᱩᱲ ᱜᱮᱭᱟ ᱥᱚᱨᱠᱟᱨ ᱡᱟᱦᱟᱸ ᱟᱵᱚ ᱞᱟᱵᱮ ᱮᱢᱟ ᱵᱚᱱ ᱠᱟᱱᱟ ᱚᱞᱚᱜ ᱯᱟᱲᱦᱟᱜ ᱵᱟᱠᱷᱨᱟ ᱛᱮ ᱚᱱᱟ ᱫᱚ ᱱᱤᱦᱟᱹᱛ ᱩᱴᱷᱟᱹᱣ ᱫᱚᱨᱠᱟᱨ ᱠᱟᱱᱟ ᱦᱳᱭ ᱥᱮ ᱟᱨ ᱠᱟᱨᱚᱱ ᱟᱵᱚ ᱥᱟᱱᱛᱟᱲ ᱜᱤᱫᱽᱨᱟᱹ ᱫᱚ ᱵᱟᱝᱵᱚᱱ ᱨᱚᱲ ᱫᱟᱲᱮᱭᱟᱜᱼᱟ ᱦᱚᱲ ᱠᱚᱴᱷᱮᱱ ᱦᱚᱸ ᱠᱤ ᱤᱧᱟᱹᱜ ᱠᱟᱹᱴᱤᱡ ᱯᱮᱨᱮᱡ ᱠᱟᱹᱛᱤᱧ ᱢᱮ ᱤᱧ ᱦᱚᱧ ᱱᱚᱝᱠᱟᱭᱟ ᱥᱮ ᱤᱧᱟᱹᱜ ᱦᱚᱸ ᱱᱚᱣᱟ ᱚᱞ ᱠᱟᱹᱛᱤᱧ ᱢᱮ ᱚᱱᱟ ᱱᱟᱜ ᱵᱟᱝᱵᱚᱱ ᱨᱚᱲ ᱫᱟᱲᱮᱭᱟᱜᱼᱟ ᱢᱮᱱᱠᱷᱟᱱ ᱫᱤᱠᱩ
ᱦᱮᱸ ᱟᱨᱚᱧ ᱞᱟᱹᱭᱟ ᱦᱮᱸ ᱤᱧ ᱞᱟᱹᱭᱟ ᱡᱮ ᱢᱟᱱᱮ ᱟᱸᱡᱚᱢ ᱵᱤᱱ ᱦᱮᱸ ᱤᱧ ᱞᱟᱹᱭᱟ ᱡᱮ ᱮᱸ
ᱦᱳᱭ
ᱡᱟᱦᱟᱸ ᱛᱤᱱᱟᱹᱜ ᱢᱟᱱᱮ ᱟᱛᱳ ᱴᱚᱞᱟ ᱠᱚᱨᱮ ᱠᱷᱚᱱ ᱢᱟᱱᱮ ᱢᱟᱱᱮ ᱩᱰᱠᱚᱜ ᱠᱟᱱᱟ ᱜᱤᱫᱽᱨᱟᱹ ᱠᱚ ᱦᱮᱸ ᱛᱚ ᱟᱛᱳ ᱴᱚᱞᱟᱨᱮ ᱩᱱᱟᱹᱜ ᱟᱨᱠᱤ ᱵᱟᱲᱟᱭ ᱵᱟᱹᱱᱩᱜ ᱟᱠᱟᱫᱟ ᱦᱮᱸ ᱛᱚ ᱚᱱᱟ ᱠᱷᱟᱹᱛᱤᱨ ᱛᱮᱦᱩᱧ ᱢᱮᱱᱟ ᱡᱮ ᱩᱱᱟᱹᱜ ᱢᱟᱱᱮ ᱩᱱᱟᱹᱜ ᱴᱟ ᱫᱚ ᱢᱟᱱᱮ ᱡᱚᱛᱚ ᱦᱚᱲ ᱵᱟ ᱠᱚ ᱵᱟᱲᱟᱭ ᱜᱮᱭᱟ ᱢᱟᱱᱮ ᱡᱟᱦᱟᱸ ᱛᱤᱱᱟᱹᱜ ᱦᱮᱸ ᱮᱠᱪᱩᱭᱮᱞᱤ ᱴᱮᱞᱮᱱᱴᱮᱰ ᱫᱚ ᱢᱮᱱᱟᱜ ᱠᱟᱜ ᱠᱚᱣᱟ ᱦᱮᱸ ᱢᱟᱱᱮ ᱴᱮᱞᱮᱱᱴ ᱫᱚ ᱢᱮᱱᱟᱜ ᱠᱟᱫᱟ ᱠᱤᱱᱛᱩ ᱩᱱᱟᱹᱜ ᱵᱟᱲᱟᱭ ᱢᱟᱱᱮ ᱮᱵᱟᱨ ᱢᱤᱫᱴᱮᱡ ᱢᱟᱱᱮ ᱡᱟᱦᱟᱸ ᱡᱟᱦᱟᱸᱭ ᱜᱤᱫᱽᱨᱟᱹ ᱮ ᱡᱟᱦᱟᱸ ᱞᱟᱹᱭ ᱜᱟᱱᱚᱜᱼᱟ ᱡᱟᱦᱟᱸ ᱥᱤᱴᱤ ᱨᱮ ᱡᱟᱦᱟᱸ
ᱴᱮᱞᱮᱱᱴ ᱦᱳᱭ ᱴᱮᱞᱮᱱᱴ ᱠᱮ ᱥᱟᱛ ᱥᱟᱛ ᱢᱟᱱᱮ ᱵᱚᱰᱤ ᱤᱥᱠᱤᱞ ᱵᱚᱰᱤ ᱠᱚᱢᱤᱠᱮᱥᱚᱱ ᱡᱟᱦᱟᱸ ᱨᱚᱲ ᱨᱮᱱᱟᱜ ᱢᱮᱱᱟᱜᱼᱟ ᱚᱱᱟ ᱠᱚ ᱠᱳᱱᱟᱜ ᱵᱟᱠᱚ ᱯᱷᱮᱥ ᱟᱯ ᱫᱟᱲᱮᱭᱟᱜᱼᱟ ᱦᱚᱲ ᱥᱟᱢᱟᱝ ᱨᱮ
ᱦᱩᱸ ᱦᱩᱸ ᱴᱷᱤᱠ ᱴᱷᱤᱠ
ᱦᱳᱭ ᱟᱫᱚ ᱚᱱᱟ ᱡᱟᱦᱟᱸᱞᱤᱧ ᱞᱟᱹᱭᱟ ᱥᱮ
ᱦᱮᱸ ᱚᱱᱠᱟ ᱤᱱᱵᱷᱟᱭᱨᱟᱞᱢᱮᱱᱴ ᱢᱟᱱᱮ ᱛᱟᱦᱮᱱ ᱫᱚᱨᱠᱟᱨ ᱜᱮᱭᱟ ᱚᱱᱟ ᱠᱷᱟᱹᱛᱤᱨ ᱛᱮ
ᱦᱳᱭ ᱟᱛᱳ ᱨᱮᱱ ᱜᱤᱫᱽᱨᱟᱹ ᱫᱚ ᱵᱟᱭᱨᱮ ᱡᱟᱭᱜᱟ ᱛᱚ ᱵᱟᱭ ᱢᱮᱚᱦᱥᱩᱥ ᱠᱟᱫᱟ ᱠᱟᱹᱵᱤ ᱚᱸᱰᱮᱱᱟᱜ ᱡᱟᱭᱜᱟ ᱛᱚ ᱩᱱᱤ ᱵᱟᱭ ᱵᱟᱰᱟᱭᱟ ᱠᱤ ᱪᱮᱫ ᱞᱮᱠᱟ ᱢᱮᱱᱟᱜᱼᱟ ᱦᱮᱸ ᱥᱮ ᱵᱟᱝ ᱟᱨ ᱡᱟᱦᱟᱸᱭ ᱜᱤᱫᱽᱨᱟᱹ ᱫᱤᱱ ᱜᱮᱭ ᱪᱟᱞᱟᱜᱼᱟ ᱩᱱᱤ ᱦᱚᱸ ᱮᱛᱚᱦᱚᱵ ᱠᱚ ᱫᱚ ᱦᱟᱸᱜ ᱚᱱᱠᱟ ᱫᱚ ᱵᱟᱹᱱᱩᱭᱟ ᱩᱱᱤᱭᱟᱜ ᱦᱚᱲᱢᱚ ᱨᱮᱦᱚᱸ ᱵᱚᱛᱚᱨ ᱢᱮᱱᱟᱜ ᱠᱟᱫᱟ ᱢᱮᱱᱠᱷᱟᱱ ᱨᱳᱡᱽ ᱦᱤᱞᱳᱜ ᱪᱟᱞᱟᱣ ᱪᱟᱞᱟᱣᱛᱮ ᱦᱚᱲ ᱠᱚ ᱥᱟᱶᱮ ᱢᱮᱥᱟᱜᱼᱟ ᱦᱚᱲ ᱠᱚ ᱥᱟᱶᱮ ᱨᱚᱲᱟ ᱦᱚᱲ ᱠᱚ ᱥᱟᱶ ᱮ ᱫᱩᱲᱩᱵ ᱛᱤᱸᱜᱩᱱᱟ ᱚᱱᱠᱟ ᱚᱱᱠᱟᱛᱮ ᱵᱟᱹᱭ ᱵᱟᱹᱭᱛᱮ ᱵᱚᱛᱚᱨ ᱦᱚᱸ ᱪᱟᱵᱟ ᱤᱫᱤᱜ ᱛᱟᱦᱮᱱᱟ ᱟᱫᱚ ᱛᱤᱱᱟᱹᱜ ᱱᱚᱣᱟ ᱞᱟᱭᱤᱯᱷ ᱨᱮ ᱯᱷᱮᱥᱚᱯ ᱦᱩᱭᱩᱜᱼᱟ ᱦᱚᱲ ᱥᱟᱶᱛᱮ ᱛᱤᱱᱟᱹᱜ ᱵᱮᱱ ᱯᱷᱮᱥᱟ ᱯᱨᱚᱵᱞᱮᱢ ᱩᱱᱟᱹᱜ ᱜᱮ ᱟᱵᱮᱱ ᱫᱚ ᱱᱟᱦᱟᱜ ᱵᱮᱱ ᱠᱮᱴᱮᱡ ᱪᱟᱞᱟᱜ ᱠᱟᱱᱟ